ᱛᱷᱮᱞᱳᱜ ᱜᱚᱝᱠᱮ ᱟᱸᱡᱚᱢ ᱧᱟᱢ ᱫᱟᱵᱤᱱ?
ᱦᱮᱸ ᱜᱚᱝᱠᱮ ᱟᱸᱡᱚᱢ ᱚᱜ ᱠᱟᱱ ᱜᱮᱭᱟ
ᱚ ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱚ ᱛᱟᱦᱚᱞᱮ ᱜᱚᱝᱠᱮ ᱱᱟᱜ ᱱᱟᱯᱟᱭ ᱵᱟᱲᱟ ᱜᱮᱭᱟ ᱵᱤᱱ?
ᱦᱮᱸ ᱱᱟᱯᱟᱭ ᱵᱟᱲᱟ ᱜᱮ ᱟᱵᱤᱱ ᱜᱮ
ᱮᱜ ᱟᱞᱤᱧ ᱦᱚᱸ ᱱᱟᱯᱟᱭ ᱜᱮᱭᱟ ᱛᱟᱦᱚᱞᱮᱧ ᱪᱤᱜ ᱪᱮᱫ ᱠᱚᱵᱮᱱ ᱪᱤᱠᱟᱹᱭ ᱮᱫᱟ ᱠᱟᱢᱤ ᱠᱟᱡᱽ ᱠᱚ ᱪᱮᱫ ᱠᱚ ᱠᱚᱨᱟᱣ ᱦᱩᱭᱩᱜ ᱠᱟᱱᱟ
ᱚ ᱪᱮᱫ ᱠᱚ ᱵᱟᱝ ᱚᱲᱟᱜ ᱠᱚᱨᱮ ᱜᱮ
ᱚ ᱛᱟᱦᱚᱞᱮ ᱜᱚᱝᱠᱮ ᱱᱚᱣᱟ ᱪᱟᱥ ᱠᱟᱹᱢᱤ ᱠᱚ ᱛᱤᱱᱟᱹᱜ ᱫᱟᱹᱨᱤᱡ ᱞᱟᱦᱟᱭ ᱱᱟ
ᱦᱮᱸ ᱱᱚᱜ ᱚᱭ ᱛᱚ ᱫᱟᱜ ᱡᱟᱹᱯᱩᱫ ᱜᱮ ᱡᱟ ᱛᱷᱚᱲᱟ ᱥᱮᱡ ᱞᱟᱦᱟ ᱦᱩᱭ ᱧᱚᱜ ᱠᱟᱱᱟ ᱛᱷᱚᱲᱟ
ᱦᱮᱸᱻᱻᱛᱟᱨᱯᱚᱨ ᱟᱞᱮ ᱥᱮᱫ ᱦᱚᱸ ᱱᱚᱝᱠᱟ ᱜᱮ ᱦᱮᱸ ᱛᱚ ᱛᱚᱞᱟ ᱠᱚᱫᱚ ᱜᱤᱲᱤ ᱦᱩᱭ ᱠᱟᱱᱟ ᱠᱟᱹᱴᱤᱡ ᱠᱟᱹᱴᱤᱡ ᱡᱟᱱᱟᱢ ᱟᱠᱟᱱᱟ ᱛᱟᱞᱦᱮ
ᱱᱟᱛᱮ ᱫᱚ ᱛᱷᱚᱲᱟ ᱞᱟᱹᱴᱩ ᱧᱚᱜ ᱜᱮ ᱦᱩᱭ ᱠᱟᱱᱟ ᱮᱯᱚᱡ ᱢᱚᱸᱡᱽ ᱠᱚᱛᱮ ᱵᱚᱨᱥᱟ ᱫᱟᱜ ᱧᱟᱢ ᱞᱮᱠᱷᱟᱡ ᱜᱤ ᱨᱚᱦᱚᱭ ᱦᱩᱭᱩᱜᱼᱟ᱾
ᱦᱮᱸ ᱦᱮᱸ ᱱᱚᱜ ᱚᱭ ᱵᱚ ᱵᱚᱨᱥᱟ ᱦᱚᱸ ᱠᱤ ᱠᱤᱪᱷᱩ ᱫᱤᱱ ᱫᱷᱚᱨᱮ ᱠᱟᱹᱴᱤᱡ ᱠᱟᱹᱴᱤᱡ ᱮ ᱫᱟᱜ ᱫᱚᱭ ᱫᱟᱜ ᱟᱞᱮ ᱠᱟᱱᱟ ᱟᱞᱮ ᱮᱥᱮᱫ ᱦᱚᱸ ᱛᱟᱦᱚᱞᱮ ᱜᱚᱝᱠᱮ ᱟᱯᱮ ᱥᱮᱫ ᱱᱚᱝ ᱠᱟᱭ ᱫᱟᱜ ᱮᱫᱟᱭ ᱥᱮ ᱵᱟᱝ
ᱦᱮᱸ ᱜᱚᱝᱠᱮ ᱱᱚᱠᱟ ᱜᱮ ᱛᱷᱚᱲᱟ ᱛᱷᱚᱲᱟ ᱚᱸᱜ ᱡᱟᱹᱥᱛᱤ ᱧᱚᱜ ᱦᱚᱸ ᱵᱟᱝ ᱡᱮ ᱨᱚᱦᱚᱭ ᱞᱮᱠᱟ ᱜᱟᱱᱚᱜᱼᱟ
ᱦᱮᱸ ᱦᱮᱸ ᱦᱮ ᱛᱟᱞᱦᱮ ᱜᱚᱝᱠᱮ ᱟᱞᱮ ᱥᱮᱫ ᱡᱮᱢᱚᱱ ᱱᱚᱣᱟ ᱵᱚᱨᱥᱟ ᱨᱮᱜᱮ ᱦᱩᱲᱩ ᱫᱚᱞᱮ ᱨᱚᱦᱚᱭᱟ ᱫᱷᱚᱨᱚᱱ ᱦᱩᱲᱩ ᱫᱚ ᱵᱟᱞᱮ ᱨᱚᱦᱚᱭᱟ ᱱᱚᱣᱟ ᱠᱮᱱᱮᱞ ᱫᱟᱜ ᱥᱮ ᱥᱟᱢᱟᱨᱥᱟᱞ ᱱᱟ ᱫᱟᱜ ᱱᱟᱜ ᱵᱮᱵᱚᱥᱛᱟ ᱠᱚ ᱵᱟᱹᱱᱩᱜᱼᱟ, ᱛᱟᱦᱮᱞᱮ ᱜᱚᱝᱠᱮ ᱟᱯᱮᱥᱮᱫ ᱱᱚᱝᱠᱟᱱ ᱫᱷᱚᱨᱚᱱ ᱦᱩᱲᱩ ᱠᱚᱯᱮ, ᱨᱚᱦᱚᱭ ᱜᱮᱭᱟ ᱥᱮ, ᱱᱚᱝᱠᱟ ᱵᱚᱨᱥᱟ ᱨᱮᱜᱮ ᱯᱮ ᱨᱚᱦᱚᱭᱟ?
ᱵᱟᱝ ᱜᱚᱝᱠᱮ? ᱱᱚᱛᱮ ᱫᱚ ᱵᱟᱨᱚ ᱢᱟᱥ ᱜᱮ ᱾
ᱚᱻ, ᱛᱟᱦᱚᱞᱮ, ᱵᱟᱢ ᱵᱟᱨ ᱫᱷᱟᱣ ᱡᱟᱹᱱᱤᱡ ᱥᱮ, ᱵᱟᱨ ᱫᱷᱟᱣ ᱥᱮ? ᱯᱮ ᱫᱷᱟᱣ ᱾ ᱦᱩᱭᱩᱜ ᱛᱟᱯᱮ, ᱟᱯᱮᱭᱟ ᱾ ᱦᱚᱸ! ᱵᱟᱨ ᱫᱷᱟᱣ, ᱵᱟᱨ ᱫᱷᱟᱣ ᱾ ᱦᱮᱸ ᱛᱟᱦᱚᱞᱮ ᱵᱷᱟᱞᱞᱤ ᱜᱮ ᱾
ᱦᱮᱸ ᱱᱚᱛᱮ ᱫᱚ ᱚᱱᱮ ᱛᱷᱚᱲᱟ ᱥᱮᱨᱢᱟ ᱫᱟᱜ ᱛᱮᱦᱚᱸ ᱤᱭᱟᱹ ᱦᱳᱭᱳᱜᱼᱟ ᱾ ᱟᱨ ᱥᱟᱵᱢᱟᱨᱥᱟᱞ ᱠᱚ, ᱢᱮᱱᱟᱜ ᱟᱠᱟᱫᱟ ᱾ ᱠᱮᱱᱮᱞ ᱠᱩᱸᱭ ᱦᱚᱸ
ᱚᱻ ᱾ ᱦᱮᱸ, ᱛᱟᱯᱚᱨ ᱟᱞᱮ ᱱᱚᱛᱮ ᱫᱚ, ᱟᱞᱮ ᱟᱛᱳ ᱜᱮ ᱵᱟᱞᱮ ᱧᱟᱢᱟ, ᱠᱮᱱᱮᱞ ᱫᱟᱜ ᱠᱚᱫᱚ ᱾ ᱫᱷᱟᱨᱮ ᱯᱟᱥᱮ, ᱟᱛᱳ ᱨᱮᱫᱚ, ᱛᱟᱹᱣ ᱠᱚ, ᱧᱟᱢ ᱜᱮᱭᱟ ᱠᱚ ᱾ ᱛᱟᱦᱚᱞᱮ, ᱟᱞᱮ ᱴᱷᱮᱱ ᱦᱚᱸ ᱢᱤᱫᱴᱮᱱ ᱡᱟᱦᱟᱸ ᱠᱚ ᱞᱟᱹᱭ ᱮᱫᱟ ᱯᱟᱭᱞᱚᱴ ᱞᱮᱠᱟᱻᱛᱮ ᱫᱟᱜ ᱞᱮ ᱟᱹᱜᱩᱭ ᱛᱟᱦᱮᱸᱫ ᱛᱟᱦᱞᱮ, ᱱᱚᱣᱟ ᱦᱚᱸ ᱢᱟᱱᱮ ᱡᱩᱜᱟᱹᱣ ᱟᱠᱟᱱᱟ ᱾ ᱛᱟᱯᱚᱨ, ᱚᱸᱠᱟ ᱞᱮᱠᱟ ᱢᱮᱨᱟᱢᱚᱛ ᱵᱟᱝ ᱦᱩᱭ ᱟᱠᱟᱱ ᱛᱮ ᱢᱟᱱᱮ ᱱᱚᱣᱟ ᱛᱮᱦᱚᱸ ᱫᱟᱜ ᱵᱟᱝ ᱦᱤᱡᱩᱜ ᱠᱟᱱᱟ᱾ ᱰᱟᱞ ᱠᱮᱱᱮᱞ ᱥᱮ, ᱚᱱᱠᱟᱱᱟᱜ ᱠᱮᱱᱮᱞ ᱠᱚ ᱛᱟᱦᱮᱸ, ᱞᱮᱱᱠᱷᱟᱱ ᱟᱞᱮ ᱥᱮᱫ ᱦᱮᱸ ᱠᱟᱹᱴᱤᱡ ᱥᱩᱵᱤᱫᱟ ᱫᱚ ᱦᱩᱭ ᱠᱚᱜ ᱜᱮᱭᱟ, ᱛᱟᱞᱦᱮ ᱜᱚᱝ - ᱠᱮ, ᱟᱯᱮᱥᱮᱫ ᱱᱚᱝᱠᱟ ᱪᱟᱥ ᱵᱟᱥ ᱠᱚ, ᱪᱮᱫ ᱦᱩᱭᱩᱜᱼᱟ? ᱦᱩᱲᱩ ᱪᱷᱟᱲᱟ ᱡᱮᱢᱚᱱ ᱥᱚᱵᱽᱡᱤ ᱠᱚ ᱥᱮ, ᱚᱱᱠᱟᱱᱟᱜ ᱡᱤᱱᱤᱥ ᱠᱚ?
ᱟᱫᱚ ᱜᱚᱝᱠᱮ ᱱᱚᱛᱮ ᱫᱚ ᱵᱟᱨᱚ ᱢᱟᱥ ᱜᱮᱛᱚ ᱦᱩᱲᱩ ᱦᱚᱸ ᱨᱚᱦᱚᱭ ᱦᱩᱭᱩᱜᱼᱟ ᱥᱚᱵᱽᱡᱤ ᱦᱚ
ᱚ ᱦᱮᱸᱦᱮᱸ᱾ ᱛᱟᱨᱯᱚᱨ ᱟᱞᱮ ᱥᱮᱫ ᱦᱚᱸ ᱱᱚᱝᱠᱟ ᱥᱚᱵᱡᱤ ᱠᱚᱫᱚ ᱵᱷᱟᱞᱮ ᱜᱮ ᱪᱟᱥ ᱦᱩᱭᱩᱜᱼᱟ᱾ ᱦᱮᱸ ᱟ ᱟᱞᱮᱜᱮ ᱵᱟᱞᱮ ᱪᱟᱥᱟ᱾ ᱦᱮᱸ ᱟᱞᱮᱭᱟᱜ ᱫᱚ ᱱᱚᱝᱠᱟ ᱵᱟᱹᱫᱽ ᱦᱟᱥᱟ ᱠᱚᱫᱚ ᱵᱟᱹᱱᱩᱜᱼᱟ ᱛᱟᱞᱦᱮ ᱵᱟᱹᱭᱦᱟᱹᱲ ᱦᱟᱥᱟ ᱛᱟᱦᱞᱮ ᱦᱳᱲᱳ ᱪᱷᱟᱲᱟ ᱚᱸᱰᱮ ᱫᱚ ᱢᱟᱱᱮ ᱥᱚᱵᱽᱡᱤ ᱠᱚᱫᱚ ᱨᱚᱦᱚᱭ ᱫᱚ ᱵᱟᱝ ᱜᱟᱱᱚᱜᱼᱟ᱾
ᱵᱟᱝ ᱜᱟᱱᱚᱜᱼᱟ᱾
ᱦᱮᱸ᱾ ᱛᱟᱯᱚᱨ ᱱᱚᱣᱟ ᱠᱷᱚᱥᱞᱟ ᱮᱨ ᱥᱮ ᱛᱩᱲᱤ ᱮᱨ ᱦᱮᱸ ᱱᱚᱣᱟ ᱠᱚᱫᱚ ᱜᱟᱱ ᱠᱚᱜᱼᱟ᱾ ᱟᱨ ᱥᱩᱵᱽᱡᱤ ᱠᱚᱫᱚ ᱱᱚᱸᱰᱮ ᱟᱞᱮ ᱟᱹᱛᱩ ᱨᱮᱱ ᱫᱚ ᱵᱷᱟᱞᱮ ᱜᱮᱠᱚ ᱨᱚᱦᱚᱭᱟ ᱛᱟᱦᱞᱮ ᱱᱚᱸᱰᱮ ᱜᱮ ᱫᱤᱠᱩ ᱠᱩᱠᱚ ᱦᱤᱡᱩᱜ ᱟᱠᱚ ᱦᱟᱛᱟᱣ ᱟᱠᱚ ᱫᱤᱠᱩ ᱦᱚᱲ ᱠᱚ ᱮᱴᱟᱜ ᱟᱹᱛᱩ ᱨᱮᱱ ᱛᱟᱨᱯᱚᱨ ᱱᱚᱰᱮ ᱠᱷᱚᱱᱟᱜ ᱦᱚᱸᱠᱚ ᱟᱹᱠᱷᱨᱤᱧ ᱤᱫᱤ ᱦᱚᱴᱚ ᱠᱟᱜᱼᱟ ᱠᱚ ᱱᱚᱣᱟ ᱵᱟᱡᱟᱨ ᱛᱮ ᱛᱟᱦᱞᱮ ᱟᱞᱮ ᱟᱹᱛᱩ ᱫᱚ ᱱᱚᱣᱟ ᱢᱟᱱᱮ ᱥᱚᱵᱽᱡᱤ ᱟᱹᱠᱷᱨᱤᱧ ᱥᱮ ᱥᱚᱵᱽᱡᱤ ᱨᱚᱦᱚᱭ ᱨᱮᱫᱚ ᱢᱟᱱᱮ ᱵᱷᱟᱞᱤᱮ ᱜᱮ ᱧᱩᱛᱩᱢ ᱧᱩᱛᱩᱢᱟᱱ ᱦᱩᱭ ᱟᱠᱟᱱᱟ ᱟᱞᱮ ᱛᱚ ᱵᱮᱱ ᱞᱟᱹᱭ ᱞᱮᱠᱷᱟᱱ ᱜᱮ ᱦᱚᱲ ᱠᱚ ᱵᱩᱡ ᱫᱟᱲᱮᱭᱟᱜᱼᱟ ᱡᱮ ᱵᱟᱝ ᱱᱚᱸᱰᱮ ᱫᱚ ᱵᱷᱟᱞᱮ ᱜᱮ ᱥᱚᱵᱡᱤ ᱠᱚ ᱨᱚᱦᱚᱭᱟ᱾ ᱚ ᱛᱟᱦᱞᱮ ᱟᱵᱮᱱ ᱵᱮᱱ ᱞᱟᱹᱭᱮᱫᱟ ᱥᱚᱵᱽᱡᱤ ᱠᱚᱦᱚᱸ ᱨᱚᱦᱚᱭ ᱦᱩᱭᱩᱜᱼᱟ, ᱯᱚᱨ ᱱᱚᱝᱠᱟ ᱦᱳᱲᱳ ᱠᱚᱦᱚᱸ ᱵᱟᱝ
ᱦᱩᱲᱩ ᱠᱚ ᱨᱚᱦᱚᱭ ᱦᱩᱭᱩᱜᱼᱟ ᱾ᱵᱟᱨᱚ ᱢᱟᱥ ᱪᱟᱥ ᱱᱚᱛᱚ᱾
ᱦᱮᱸ ᱦᱮᱸ ᱚᱱᱟᱜᱮ ᱢᱮᱫᱴᱮᱱ ᱵᱷᱟᱞᱮ ᱥᱩᱵᱤᱫᱷᱟ ᱠᱚ᱾ ᱛᱟᱦᱚᱞᱮ ᱜᱚᱢᱠᱮ ᱜᱚᱢᱠᱮ ᱚᱱᱟ ᱥᱚᱵᱽᱡᱤ ᱠᱚᱫᱚ ᱱᱚᱝᱠᱟ ᱚᱲᱟᱜ ᱡᱚᱢ ᱞᱟᱹᱜᱤᱫ ᱥᱮ ᱱᱚᱝᱠᱟ ᱟᱹᱠᱷᱨᱤᱧ ᱦᱚᱸᱯᱮ ᱨᱚᱦᱚᱭ ᱜᱮᱭᱟ?
ᱵᱟᱝ ᱜᱚᱝᱠᱮ ᱚᱲᱟᱜ ᱡᱚᱝ ᱞᱟᱹᱜᱤᱫ ᱜᱮ᱾
ᱚ ᱢᱟᱱᱮ ᱟᱹᱠᱷᱨᱤᱧ ᱫᱷᱟᱹᱵᱤᱡ ᱫᱚ ᱩᱱᱟᱹᱜ ᱫᱚ ᱵᱟᱝ?
ᱵᱟ ᱟᱠᱷᱨᱤᱧ ᱫᱟᱹᱵᱤᱡ ᱫᱚ ᱩᱱᱟᱹᱜ ᱵᱟᱝ᱾
ᱟ ᱟᱪᱪᱷᱟ ᱟᱪᱪᱷᱟ᱾ ᱛᱟᱦᱞᱮ ᱜᱚᱝᱠᱮ ᱟᱯᱮᱥᱮᱫ ᱫᱚ ᱱᱚᱝᱠᱟ ᱵᱤᱨ ᱵᱩᱨᱩ ᱠᱚ ᱦᱤᱱᱟᱜᱼᱟ ᱥᱮ ᱱᱚᱝᱠᱟ ᱮᱠᱷᱮᱱ ᱢᱟᱴᱷ ᱜᱮ ᱦᱤᱱᱟᱜᱼᱟ ᱠᱷᱮᱛ ᱠᱚᱜᱮ ᱦᱤᱱᱟᱜᱼᱟ ᱮᱠᱷᱮᱱ
ᱵᱟᱝ ᱵᱩᱨᱩ ᱫᱚ ᱵᱟᱹᱱᱩᱜ ᱠᱟᱫᱟ ᱜᱚᱢᱠᱮ ᱵᱤᱨ ᱢᱮᱱᱟᱜ ᱟᱠᱟᱫᱟ ᱠᱷᱮᱛ ᱠᱚ ᱢᱮᱱᱟᱜ ᱟᱠᱟᱫᱟ᱾ ᱩᱸ, ᱟᱨ ᱨᱟᱱᱛᱮ ᱫᱚ ᱜᱚᱢᱠᱮ?
ᱦᱮᱸ ᱜᱚᱢᱠᱮ ᱟᱞᱮ ᱦᱚᱸ ᱟᱯᱮ ᱥᱮᱫ ᱞᱮᱠᱟ ᱜᱮ ᱱᱚᱝᱠᱟ, ᱵᱤᱨ ᱠᱚᱜᱮ ᱦᱮᱱᱟᱜᱼᱟ ᱵᱩᱨᱩ ᱠᱚᱫᱚ ᱵᱟᱹᱱᱩᱜᱼᱟ ᱥᱮ ᱱᱟᱹᱭ ᱠᱚᱦᱚᱸ ᱱᱟᱹᱭ ᱠᱚᱦᱚᱸ ᱟᱞᱮ ᱠᱷᱚᱱᱟᱜ ᱫᱚ ᱥᱟᱺᱜᱤᱧᱚᱜ ᱠᱟᱱᱟ ᱥᱟᱦᱟ ᱨᱤᱜᱤ ᱦᱮᱱᱟᱜᱼᱟ᱾ ᱛᱟᱞᱦᱮ ᱵᱤᱨ ᱨᱮ ᱱᱚᱣᱟ ᱥᱟᱨᱡᱚᱢ ᱵᱤᱨ ᱠᱟᱱ ᱜᱮᱭᱟ ᱛᱟᱞᱦᱮ ᱦᱮᱸ ᱥᱤ ᱥᱤᱡᱤᱱ ᱨᱮ ᱡᱟᱦᱟᱸ ᱦᱮᱸ ᱥᱟᱠᱟᱢ ᱦᱮᱡ ᱥᱮ ᱯᱟᱛᱲᱟ ᱯᱟᱹᱴᱤ ᱚᱱᱟ ᱠᱚ ᱵᱷᱟᱞᱮ ᱥᱩᱵᱤᱫᱟ ᱮᱱ ᱨᱚᱡ ᱪᱟᱹᱱᱟᱜ ᱢᱮᱫᱴᱮᱱ ᱤᱭᱟᱹ ᱳᱰᱳᱜ ᱟᱠᱟᱱᱟ ᱟᱨᱠᱤ, ᱱᱚᱣᱟᱛᱮ ᱛᱟᱯᱚᱨᱮ ᱥᱟᱦᱟᱱ ᱠᱚᱦᱚᱸ ᱠᱚ ᱟᱹᱠᱷᱨᱤᱧ ᱜᱮᱭᱟ᱾ ᱟᱨ ᱩᱱᱤ ᱤᱱᱟᱹ ᱥᱚᱢᱚᱭ ᱜᱮ ᱱᱚᱜᱼᱚᱭ ᱫᱟᱜ ᱵᱟᱲᱟᱭᱮᱫᱟᱭ ᱥᱟᱠᱟᱢ ᱠᱚ ᱥᱮᱭᱟᱜ ᱠᱟᱱᱟ ᱛᱟᱯᱚᱨ ᱩᱫ ᱵᱩᱴᱠᱟᱹ ᱠᱩᱠᱚ ᱦᱩᱭᱩᱜ ᱜᱮᱭᱟ᱾
ᱦᱳᱭ
ᱛᱟᱦᱞᱮ ᱜᱚᱢᱠᱮ ᱟᱯᱮᱭᱟᱜ ᱫᱚ ᱪᱮᱫ ᱪᱮᱫ ᱵᱤᱨ ᱠᱟᱱᱟ, ᱥᱟᱨᱡᱚᱢ ᱵᱤᱨ ᱥᱮ ᱤᱴᱟᱜ ᱵᱤᱨ? ᱩᱫ ᱯᱩᱴᱠᱟᱹ ᱠᱚᱠᱚ ᱦᱩᱭᱩᱜ ᱜᱮᱭᱟ ᱥᱮ ᱵᱟᱝ?
ᱦᱮᱸ ᱜᱚᱝᱠᱮ ᱱᱚᱛᱮ ᱫᱚ ᱥᱟᱨᱡᱚᱢ ᱵᱤᱨ ᱠᱟᱱᱟ ᱟᱨᱚ ᱮᱴᱟᱜ ᱠᱤᱪᱷᱩ ᱫᱟᱨᱮ ᱠᱚ ᱢᱮᱱᱟᱜ ᱟᱠᱟᱫᱟ ᱚᱱᱟ ᱫᱚ ᱡᱟᱦᱟᱸ ᱠᱚ ᱵᱤᱨ ᱨᱮᱜᱮ ᱛᱤᱦᱮᱱ ᱜᱮᱭᱟ᱾ ᱟᱨ ᱩᱫ ᱯᱩᱴᱠᱟ ᱠᱚ ᱫᱚ ᱦᱩᱭ ᱫᱚ ᱦᱩᱭᱩᱜ ᱜᱮᱭᱟ ᱡᱚᱛᱚ ᱜᱮ᱾ ᱱᱚᱛᱮ ᱫᱚ ᱡᱟᱹᱥᱛᱤ ᱧᱚᱜ ᱛᱷᱚᱲᱟ ᱧᱟᱢᱚᱜ ᱛᱟᱦᱮᱱᱟ ᱠᱚ᱾
ᱚ ᱛᱟᱦᱞᱮ ᱜᱚᱝᱠᱮ ᱱᱤᱛᱩᱜ ᱩᱫ ᱯᱩᱴᱠᱟᱹ ᱠᱩᱫᱚ ᱠᱚ ᱡᱟᱱᱟᱢᱚᱜ ᱠᱟᱱᱟ ᱥᱮ ᱡᱟᱱᱟᱢᱚᱜᱼᱟ ᱚᱱᱛᱮ ᱫᱚ
ᱟᱹᱣᱨᱤ ᱠᱚ ᱡᱟᱱᱟᱢᱚᱜ ᱜᱚᱢᱠᱮ ᱱᱤᱛᱚᱜ ᱫᱚ ᱵᱟᱠᱚ ᱧᱮᱞ ᱧᱟᱢ ᱠᱟᱱᱟ ᱛᱚ ᱵᱤᱨ ᱨᱮᱫᱚ᱾
ᱦᱮᱸ ᱦᱮᱸ ᱟᱞᱮ ᱥᱮᱜ ᱦᱚᱸ ᱱᱚᱝᱠᱟ ᱜᱮ ᱟᱹᱨᱤ ᱠᱚ ᱡᱟᱱᱟᱢᱚᱜ-ᱟ ᱠᱚ ᱛᱟᱞᱦᱮ ᱯᱟᱞᱮ ᱜᱮ ᱱᱚᱠᱟ ᱥᱤᱡᱤᱱ ᱨᱮᱫᱚ ᱵᱷᱟᱞᱮ ᱠᱚ ᱡᱟᱱᱟᱢᱚᱜ-ᱟ ᱛᱟᱯᱚᱨ ᱵᱟᱡᱟᱨ ᱠᱚᱦᱚᱸ ᱤᱫᱤ ᱴᱚ ᱠᱟᱜ ᱦᱩᱭᱩᱜ ᱜᱮᱭᱟ ᱡᱟᱦᱟᱸ ᱟᱠᱷᱨᱤᱧ ᱞᱟᱹᱜᱤᱫ ᱛᱮ ᱯᱚᱭᱥᱟ ᱠᱚ ᱦᱩᱭᱩᱜ-ᱟ ᱛᱟᱞᱦᱮ ᱛᱟᱞᱦᱮ ᱜᱚᱝᱠᱮ ᱟᱯᱮ ᱚᱱᱛᱮ ᱱᱚᱠᱟ ᱵᱤᱨ ᱠᱚ ᱦᱮᱱᱟᱟ ᱛᱚ ᱥᱮᱸᱫᱽᱨᱟ ᱠᱚᱯᱮ ᱪᱟᱞᱟᱜ-ᱟ ᱥᱮ ᱵᱟᱝ ᱵᱤᱨ ᱥᱩᱠᱨᱤ ᱠᱚᱠᱚ ᱦᱤᱡᱩᱜ ᱜᱮᱭᱟ ᱠᱚ
ᱦᱳᱭ ᱜᱚᱝᱠᱮ ᱥᱮᱸᱫᱽᱨᱟ ᱠᱚᱫᱚ ᱪᱟᱞᱟᱣ ᱦᱩᱭᱩᱜ ᱜᱮᱭᱟ ᱦᱩᱸ
ᱦᱮᱸ ᱟᱞᱮ ᱦᱚᱸ ᱟᱞᱮ ᱦᱚᱸᱞᱮ ᱪᱟᱞᱟᱜ ᱜᱮᱭᱟᱞᱮ ᱦᱮᱸ ᱟᱞᱮ ᱦᱚᱞᱮ ᱪᱟᱞᱟᱜ ᱜᱮᱭᱟ ᱱᱚᱠᱟ ᱟᱜ ᱥᱟᱨ ᱠᱷᱮᱪᱟ ᱠᱚᱫᱚ ᱢᱟᱱᱮ ᱚᱲᱟᱜ ᱚᱲᱟᱜ ᱜᱮ ᱡᱷᱚᱛᱚ ᱦᱚᱲᱟᱜ ᱜᱮ ᱦᱮᱱᱟᱜ-ᱟ
ᱦᱳᱭ ᱚᱱᱟᱜᱮ ᱟᱵᱚᱣᱟᱜ ᱫᱚ ᱥᱟᱱᱛᱟᱲ ᱫᱚ ᱠᱟᱱ ᱛᱟᱵᱚᱱᱟ ᱛᱚ
ᱦᱮᱸ ᱦᱮᱸ ᱛᱟᱞᱦᱮ ᱟᱨ ᱚᱝᱠᱟ ᱥᱩᱠᱨᱤ ᱠᱚ ᱠᱷᱟᱹᱛᱤᱨ ᱛᱮᱜᱮ ᱵᱤᱥᱮᱥ ᱠᱚᱨᱮ ᱡᱟᱞ ᱦᱚᱞᱮ ᱡᱩᱫ ᱟᱠᱟᱫᱟ ᱯᱩᱭᱥᱟ ᱠᱚ ᱪᱟᱸᱫᱟ ᱠᱟᱛᱮᱫ ᱱᱚᱝᱠᱟ ᱵᱟᱵᱮᱨ ᱠᱚᱞᱮ ᱠᱤᱨᱤᱧ ᱟᱹᱜᱩ ᱠᱮᱫᱟ ᱡᱟᱞ ᱠᱚᱞᱮ ᱡᱩᱫ ᱟᱠᱟᱫᱟ ᱛᱟᱞᱦᱮ ᱥᱩᱠᱨᱤ ᱠᱚ ᱡᱚᱠᱷᱚᱱ ᱜᱮᱠᱚ ᱦᱤᱡᱩᱜ ᱟᱠᱚ ᱵᱤᱨᱛᱮ ᱛᱚᱠᱷᱚᱱ ᱜᱮ ᱩᱸᱰᱩᱠ ᱟᱞᱮ ᱥᱮ ᱫᱷᱟᱨ ᱯᱟᱥᱮᱱᱟᱜ ᱡᱟᱦᱟᱸ ᱠᱚ ᱦᱮᱱᱟᱜ-ᱟ
ᱦᱳᱭ
ᱚᱸᱰᱮ ᱦᱚᱞᱮ ᱪᱟᱞᱟᱜ ᱜᱮᱭᱟ ᱠᱟᱹᱴᱤᱡ ᱥᱟᱺᱜᱤᱧ ᱥᱟᱺᱜᱤᱧᱟᱜ ᱨᱮᱦᱚᱸ ᱛᱟᱞᱦᱮ ᱟᱨ ᱜᱚᱝᱠᱮ ᱚᱱᱛᱮ ᱦᱟᱹᱛᱤ ᱠᱚᱠᱚ ᱦᱤᱡᱩᱜ ᱜᱮᱭᱟ ᱥᱮ ᱵᱟᱝ
ᱦᱟᱹᱛᱤ ᱫᱚ ᱜᱚᱝᱠᱮ ᱦᱤᱡᱩᱜ ᱜᱮᱭᱟ ᱠᱚ ᱟᱫᱚ ᱱᱚᱠᱟ ᱱᱤᱭᱟᱹ ᱦᱟᱹᱛᱤᱭᱟᱜ ᱥᱤᱡᱤᱱ ᱢᱟ ᱱᱤᱭᱟᱹ ᱠᱟᱱᱜᱤ ᱟᱫᱚ ᱠᱚᱭᱮᱠ ᱵᱚᱪᱷᱚᱨ ᱠᱷᱚᱡ ᱫᱚ ᱵᱟᱠᱩ ᱦᱮᱡ ᱵᱟᱲᱟᱣ ᱠᱟᱱᱟ ᱱᱚᱛᱮ ᱫᱚ
ᱚᱻ
ᱵᱟᱝᱠᱷᱟᱱ ᱫᱚ ᱱᱚᱠᱟ ᱦᱩᱲᱩ ᱨᱚᱦᱚᱭ ᱴᱟᱭᱤᱢ ᱠᱚ ᱦᱤᱡᱩᱜ ᱠᱟᱱ ᱛᱟᱦᱮᱱᱟ ᱦᱟᱹᱛᱤ ᱠᱚᱫᱚ
ᱚ ᱛᱟᱯᱚᱨ ᱦᱮᱸ ᱱᱚᱛᱮ ᱦᱚᱸ ᱜᱚᱝᱠᱮ ᱢᱟᱱᱮ ᱫᱚᱢᱮ ᱞᱟᱦᱟ ᱠᱷᱚᱱᱟᱜ ᱫᱚ ᱵᱟᱝᱠᱚ ᱦᱤᱡᱩᱜ ᱛᱟᱦᱮᱸᱫ ᱦᱚᱜ-ᱚ ᱱᱟ ᱳᱭ ᱛᱤᱱ ᱪᱟᱨ ᱵᱚᱪᱷᱚᱨ ᱦᱩᱭᱩᱜ ᱠᱟᱱᱟ ᱱᱮᱛᱟᱨ ᱜᱮᱠᱚ ᱦᱤᱡᱩᱜ ᱠᱟᱱᱟ ᱠᱚ ᱛᱟᱞᱦᱮ ᱛᱟᱨᱨᱦᱚᱸ ᱩᱝᱠᱟ ᱛᱮᱠᱚ ᱦᱤᱡᱩᱜ-ᱟ ᱡᱟᱦᱟᱸ ᱫᱚᱞ ᱠᱷᱚᱱᱟᱜ ᱮ ᱪᱷᱟᱰᱟᱣ ᱞᱮᱱᱠᱷᱟᱱ ᱚᱱᱠᱟ ᱢᱮᱫ ᱴᱮᱱ ᱵᱟᱨᱭᱟ ᱦᱳᱭ ᱚᱱᱮ ᱚᱱᱠᱟ ᱦᱮᱸ ᱦᱮᱸ ᱵᱟᱠᱷᱟᱱ ᱫᱚ ᱱᱚᱠᱟ ᱫᱚᱞ ᱵᱚᱞ ᱟᱛᱮᱫ ᱫᱚ ᱵᱟᱝᱠᱚ ᱦᱮᱡ ᱟᱠᱟᱱᱟ ᱫᱚᱞ ᱵᱚᱞ ᱟᱛᱮᱫ ᱫᱚᱠᱚ ᱦᱮᱡ ᱞᱮᱱ ᱛᱮ ᱚᱱᱟᱫᱚ ᱟᱹᱰᱤ ᱞᱟᱦᱟ ᱧᱚᱜ ᱜᱮ ᱟᱨ ᱮᱢᱚᱱ ᱢᱮᱫᱴᱮᱱ ᱜᱷᱚᱴᱚᱱᱟ ᱜᱷᱚᱴᱟᱣ ᱞᱮᱱ ᱛᱮᱦᱮᱸ ᱟᱞᱮ ᱯᱟᱥ ᱟᱛᱳ ᱨᱮᱜᱮ ᱢᱮᱫᱴᱮᱱ ᱫᱤᱠᱩ ᱜᱤᱫᱽᱨᱟᱹ ᱜᱮ ᱪᱷᱚᱵᱤ ᱠᱚᱠᱚ ᱛᱩᱞᱟᱹᱣ ᱵᱟᱲᱟᱭᱮᱫ ᱠᱚ ᱛᱟᱦᱮᱸᱫ ᱦᱮᱸ ᱦᱟᱹᱛᱤ ᱠᱚᱠᱚ ᱢᱮᱫᱴᱮᱱ ᱯᱷᱟᱸᱠᱟ ᱡᱟᱭᱜᱟ ᱨᱮᱜᱮ ᱵᱤᱨ ᱛᱟᱞᱟ ᱨᱮᱠᱚ ᱫᱩᱲᱩᱵ ᱵᱟᱲᱟᱣ ᱠᱟᱱᱟ ᱠᱚ ᱛᱟᱞᱦᱮ ᱪᱷᱚᱵᱤ ᱛᱩᱞᱟᱹᱣᱮᱫ ᱠᱚ ᱛᱟᱦᱮᱸᱜ ᱮ ᱟᱨ ᱮᱢᱚᱱᱮ ᱥᱩᱨ ᱥᱮᱱ ᱟᱠᱟᱱᱟ ᱩᱱᱤ ᱜᱤᱫᱽᱨᱟᱹ ᱫᱚ ᱡᱚᱴᱮᱫ ᱦᱚᱸᱭ ᱡᱚᱴᱮᱫ ᱵᱟᱲᱟᱠᱚ ᱠᱟᱱᱟ ᱛᱟᱭᱚᱢ ᱥᱮᱫ ᱛᱮ ᱟᱨ ᱢᱤᱫ ᱴᱤᱱ ᱦᱟᱹᱛᱤ ᱫᱚ ᱛᱟᱭᱚᱢ ᱥᱮᱫ ᱛᱮ ᱩᱪᱩᱨ ᱥᱮᱱ ᱟᱠᱟᱱᱟᱭ ᱩᱱᱤ ᱫᱚ ᱵᱟᱭ ᱞᱚᱠᱠᱷᱚ ᱠᱟᱫᱤᱭᱟ ᱛᱟᱞᱦᱮ ᱩᱱᱤᱭ ᱥᱟᱵ ᱠᱤᱫᱤᱭᱟ ᱛᱟᱯᱚᱨ ᱢᱚᱪᱲᱟᱣ ᱠᱟᱛᱮᱫ ᱛᱟᱣᱟᱜ ᱜᱚᱡ ᱠᱮᱫᱮᱭᱟᱠᱚ ᱚᱱᱮ ᱚᱱᱟᱜᱮ ᱢᱮᱫ ᱴᱮᱱ ᱟᱹᱰᱤ ᱢᱟᱨᱟᱝ ᱦᱟᱛᱥᱟ ᱦᱩᱭ ᱞᱮᱱ ᱛᱟᱦᱮᱸᱫ ᱛᱟᱞᱦᱮ ᱜᱚᱝᱠᱮ ᱦᱚᱸᱚᱭ ᱛᱚ ᱠᱤᱪᱷᱩ ᱫᱤᱱ ᱞᱟᱦᱟ ᱟᱵᱚᱣᱟᱜ ᱦᱩᱞ ᱢᱟᱦᱟ ᱛᱤᱨᱤᱥᱟ ᱡᱩᱱ ᱯᱟᱨᱚᱢ ᱮᱱᱟ ᱛᱟᱞᱦᱮ ᱟᱯᱮ ᱥᱮᱫ ᱱᱚᱝᱠᱟ ᱯᱟ ᱯᱟᱞᱟᱣ ᱜᱮᱭᱟᱯᱮ ᱥᱮ ᱵᱟᱝ
ᱵᱟᱝ ᱜᱚᱢᱠᱮ ᱚᱱᱟ ᱫᱚ ᱯᱟᱞᱟᱣ ᱜᱮ ᱦᱳᱭᱳᱜ ᱛᱟᱵᱚᱱᱟ ᱦᱮᱸ ᱛᱷᱚ ᱩᱱᱠᱤᱱ ᱫᱚ ᱟᱵᱚᱨᱮᱱ ᱠᱟᱱ ᱜᱮᱭᱟ ᱠᱤᱱ
ᱦᱮᱸ
ᱛᱟᱦᱚᱞᱮ ᱜᱚᱢᱠᱮ ᱪᱮᱫ ᱪᱮᱫ ᱠᱟ ᱯᱮ ᱯᱟᱞᱟᱣ ᱠᱮᱫᱟ ᱚᱱᱟ ᱜᱮ ᱡᱩᱫᱤ ᱵᱟᱨ ᱯᱮ ᱠᱟᱛᱷᱟ ᱵᱮᱱ ᱞᱟᱹᱭᱟᱜ ᱠᱮᱭᱟ?
ᱦᱮᱸ ᱯᱟᱞᱟᱣ ᱫᱚ ᱱᱚᱝᱠᱟ ᱜᱚᱢᱠᱮ ᱦᱩᱭᱱᱟ ᱩᱱᱠᱤ ᱱᱟᱜ ᱡᱮ ᱛᱟᱦᱮᱱ ᱛᱤᱠᱤᱱᱟ ᱯᱷᱳᱴᱳ
ᱦᱮᱸ ᱦᱮᱸ
ᱚᱱᱟ ᱨᱮ ᱢᱟᱞᱟ ᱤᱭᱟᱹ ᱠᱟᱛᱮᱜ ᱢᱟᱞᱟ ᱮᱢᱟᱱ ᱫᱟᱱ ᱮᱢ ᱠᱟᱛᱮᱜ ᱛᱷᱚᱲᱟ ᱡᱟᱦᱟᱱᱟᱜ ᱢᱟᱱᱚᱛᱟᱱ ᱠᱚ ᱢᱮᱱᱟᱜ ᱠᱚᱣᱟ ᱩᱱᱠᱩ ᱠᱤᱪᱷᱩ ᱩᱱᱠᱤᱱᱟᱜ ᱛᱮᱜᱮ ᱞᱟᱹᱭ ᱠᱟᱛᱮ ᱟᱨ ᱢᱤᱪᱷᱤᱞ ᱩᱰᱩᱠ ᱦᱩᱭᱩᱜ ᱛᱟᱦᱮᱱᱟ ᱛᱷᱚᱲᱟ
ᱦᱚᱸ ᱦᱮᱸ
ᱟᱫᱚ ᱛᱷᱚᱲᱟ ᱢᱤᱪᱷᱤᱞ ᱩᱰᱩᱝ ᱠᱟᱛᱮ ᱦᱚᱸ ᱨᱩᱣᱟᱹᱲ ᱛᱷᱚᱲᱟ ᱠᱤᱪᱷᱩ ᱫᱤᱱ ᱠᱤᱪᱷᱩ ᱫᱩᱨ ᱪᱟᱞᱟᱣ ᱠᱟᱛᱮ ᱡᱮᱢᱚᱱ ᱢᱤᱪᱷᱤᱞ ᱨᱮᱫᱚ ᱟᱵᱚᱣᱟᱜ ᱟᱸᱜᱥᱟᱨ ᱠᱟᱹᱯᱤ ᱚᱱᱟ ᱠᱚ ᱱᱤᱛᱚᱜ ᱤᱭᱟᱹ ᱠᱟᱱ ᱛᱟᱵᱚᱱᱟ ᱴᱷᱤᱠᱟᱹᱱ ᱠᱟᱱ ᱛᱟᱵᱚᱱᱟ ᱟᱵᱚ ᱡᱮ ᱥᱟᱱᱛᱟᱲ ᱠᱟᱱᱟ ᱵᱩᱱ ᱥᱮ ᱟᱹᱫᱤᱵᱟᱹᱥᱤ ᱠᱟᱱᱟ ᱵᱚᱱ ᱦᱮᱸ ᱚᱱᱟ ᱠᱚ ᱩᱰᱩᱝ ᱠᱟᱛᱮ ᱜᱮ ᱪᱟᱞᱟᱣ ᱦᱩᱭ ᱟᱠᱟᱱ ᱛᱟᱦᱮᱱᱟ ᱢᱤᱪᱷᱤᱞ ᱨᱮᱫᱚ ᱟᱫᱚ ᱜᱚᱢᱠᱮ ᱢᱤᱪᱷᱤᱞ ᱠᱷᱚᱱ ᱨᱩᱣᱟᱹᱲ ᱦᱮᱡ ᱠᱟᱛᱮ ᱛᱷᱚᱲᱟ ᱟᱨᱚ ᱞᱟᱹᱴᱩ ᱞᱟᱹᱴᱩ ᱢᱟᱱᱚᱛᱟᱱ ᱠᱚ ᱢᱮᱱᱟᱜ ᱠᱚᱣᱟ ᱩᱱᱠᱩ ᱱᱟᱜ ᱵᱮᱯᱟᱨ ᱛᱮ ᱟᱨᱚ ᱟᱭᱢᱟ ᱠᱤᱪᱷᱩ ᱞᱟᱹᱭ ᱦᱩᱭ ᱮᱱᱟ ᱛᱟᱯᱚᱨ ᱠᱟᱹᱴᱤᱡ ᱠᱟᱹᱴᱤᱡ ᱵᱟᱹᱵᱩ ᱛᱟᱠᱚᱣᱟᱜ ᱠᱷᱮᱞᱳᱰ ᱠᱚ ᱛᱟᱦᱮᱸ ᱞᱮᱱᱟ ᱚᱱᱟ ᱠᱚ ᱠᱷᱮᱞᱳᱰ ᱠᱚ ᱦᱩᱭ ᱵᱟᱲᱟᱭᱱᱟ᱾ ᱟᱫᱚ ᱚᱱᱠᱟ ᱛᱮᱜᱮ ᱡᱚᱢ ᱡᱚᱢ ᱛᱮ ᱢᱟᱱᱮ ᱟᱹᱰᱤ ᱡᱟᱹᱥᱛᱤ ᱜᱮ ᱨᱚᱢ ᱡᱷᱚᱢ ᱛᱮ ᱯᱟᱞᱟᱣ ᱵᱟᱛᱟᱣ ᱦᱩᱭᱱᱟ᱾
ᱚᱸ
ᱟᱨ ᱚᱱᱛᱮ ᱫᱚ ᱜᱚᱝᱠᱮ ᱚᱠᱟ ᱞᱮᱠᱟ?
ᱦᱮᱸ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱦᱳᱭ ᱚᱱᱠᱟ ᱜᱮ ᱟᱞᱮ ᱦᱚᱸ ᱱᱚᱰᱮ ᱦᱚᱸ ᱱᱚᱠᱟ ᱥᱤᱫᱩ ᱠᱟᱱᱩ ᱣᱟᱜ ᱢᱩᱨᱛᱤ ᱠᱚᱫᱚ ᱵᱟᱹᱱᱩᱜ ᱨᱮᱦᱚᱸ ᱯᱷᱳᱴᱳ ᱛᱮᱜᱮ ᱞᱮ ᱯᱩᱡᱟᱹ ᱯᱟᱥᱟᱼᱟᱜ ᱠᱤᱱᱟᱹ ᱦᱮᱸ ᱛᱟᱯᱚᱨ ᱱᱚᱝᱠᱟ ᱞᱮ ᱯᱟᱞᱟᱣ ᱠᱮᱫᱟ ᱡᱮ ᱥᱮᱛᱟᱜ ᱵᱮᱲᱟ ᱩᱱᱦᱤᱞᱚᱜ ᱫᱚ ᱛᱩᱯᱩ ᱠᱟᱛᱮ ᱛᱟᱞᱟ ᱠᱩᱞᱦᱤ ᱨᱮ ᱥᱟᱨᱡᱚᱢ ᱰᱟᱹᱨ ᱵᱤᱫ ᱠᱟᱛᱮᱫ ᱱᱩᱠᱤᱱ ᱥᱤᱫᱩ ᱠᱟᱹᱱᱦᱩ ᱛᱟᱹᱠᱤᱱᱟᱜ ᱪᱷᱚᱵᱤ ᱛᱟᱦᱮᱱᱟ ᱥᱟᱢᱟᱝ ᱨᱮ ᱟᱨ ᱟᱞᱮ ᱨᱮᱱ ᱡᱟᱦᱟᱸᱭ ᱱᱟᱭᱠᱮ ᱦᱟᱲᱟᱢ ᱛᱟᱞᱮ ᱩᱱᱤ ᱫᱷᱩᱯ ᱫᱷᱩᱱᱟᱹᱣ ᱛᱮ ᱯᱩᱡᱟᱹ ᱯᱟᱥᱟᱣᱟᱜ ᱠᱤᱱᱟᱹ ᱛᱟᱯᱚᱨ ᱢᱟᱞᱟ ᱠᱚ ᱟᱨᱟᱣ ᱠᱟᱛᱮᱫ ᱢᱟᱹᱡᱷᱤ ᱦᱟᱲᱟᱢ ᱱᱚᱣᱟ ᱠᱚ ᱱᱤᱭᱟᱹ ᱜᱮ ᱵᱟᱨ ᱯᱮ ᱠᱟᱛᱷᱟᱭ ᱨᱚᱲ ᱟᱫᱟ ᱡᱮ ᱪᱮᱫ ᱞᱟᱹᱜᱤᱫ ᱛᱮ ᱱᱚᱣᱟ ᱦᱩᱞ ᱢᱟᱦᱟ ᱵᱚᱱ ᱯᱟᱞᱟᱣ ᱮᱫᱟ ᱦᱮᱸ ᱥᱤᱫᱩ ᱠᱟᱹᱱᱩ ᱛᱟᱹᱠᱤᱱ ᱚᱠᱚᱭ ᱠᱤᱱ ᱛᱟᱦᱮᱸ ᱠᱟᱱᱟ ᱦᱚᱜᱼᱚ ᱱᱚᱝᱠᱟᱱ ᱠᱟᱛᱷᱟ ᱟᱨᱠᱤ ᱱᱚᱝᱠᱟ ᱠᱟᱛᱮ ᱜᱮ ᱯᱟᱞᱟᱣ ᱦᱩᱭᱱᱟ ᱛᱟᱨᱯᱚᱨ ᱱᱚᱝᱠᱟ ᱢᱩᱪᱟᱹᱫ ᱨᱮ ᱯᱨᱚᱥᱟᱫ ᱞᱮᱠᱟ ᱛᱮ ᱦᱮᱸ ᱵᱩᱸᱫᱤᱭᱟᱹ ᱠᱚ ᱫᱚᱦᱚ ᱦᱩᱭ ᱞᱮᱱ ᱛᱟᱦᱮᱸᱫ ᱛᱟᱦᱚᱞᱮ ᱡᱚᱢ ᱵᱟᱲᱟ ᱦᱩᱭ ᱮᱱᱟ ᱚᱱᱮ ᱚᱱᱟ ᱜᱮ ᱟᱫᱚ ᱥᱮᱨᱚᱠᱚᱢ ᱮᱴᱟᱜ ᱠᱤᱪᱷᱩ ᱫᱚ ᱫᱚᱦᱚ ᱫᱚ ᱵᱟᱝ ᱦᱩᱭ ᱟᱠᱟᱱᱟ ᱡᱟᱦᱟᱸ ᱟᱵᱮᱱ ᱡᱟᱦᱟᱸ ᱵᱮᱱ ᱞᱟᱹᱭ ᱠᱮᱫᱟ ᱢᱟᱹᱭ ᱵᱟᱹᱵᱩ ᱛᱟᱠᱚ ᱫᱚ ᱠᱷᱮᱞᱳᱰ ᱠᱚ ᱟᱨ ᱟᱞᱮ ᱱᱚᱛᱮ ᱜᱮ ᱜᱚᱢᱠᱮ ᱢᱩᱠᱩᱴ ᱢᱩᱱᱤᱯᱩᱨ ᱵᱮᱱ ᱟᱸᱡᱚᱢ ᱟᱠᱟᱫᱟ ᱥᱮ ᱵᱟᱝ? ᱱᱚᱰᱮ ᱜᱮ ᱤᱭᱟᱹᱭᱟ ᱦᱳᱭ ᱱᱚᱰᱮ ᱜᱮ ᱟᱞᱮ ᱟᱛᱳ ᱠᱷᱚᱱᱟᱜ ᱥᱮ ᱯᱟᱥᱮᱨ ᱟᱛᱳ ᱠᱷᱚᱱᱟᱜ ᱱᱚᱝᱠᱟ ᱵᱟᱥ ᱛᱮ ᱫᱚᱢᱮ ᱠᱚ ᱪᱟᱞᱟᱣ ᱞᱮᱱ ᱛᱟᱦᱮᱸ ᱱᱚᱰᱮ ᱟᱵᱚᱨᱮᱱ ᱡᱟᱦᱟᱸᱭ ᱵᱮᱝᱜᱚᱞ ᱨᱮᱱ ᱢᱩᱠᱠᱷᱳ ᱢᱚᱱᱛᱨᱤ ᱦᱮᱡ ᱞᱮᱱ ᱛᱟᱦᱮᱸᱡ ᱛᱚ ᱛᱟᱦᱞᱮ ᱩᱱᱤ
ᱦᱳᱭ
ᱠᱟᱹᱴᱤᱡ ᱟᱵᱚᱣᱟᱜ ᱥᱟᱱᱛᱟᱲ ᱠᱚᱣᱟᱜ ᱱᱚᱣᱟ ᱡᱟᱦᱟᱸ ᱥᱤᱫᱩ ᱠᱟᱹᱱᱦᱩ ᱛᱟᱹᱠᱤᱱᱟᱜ ᱵᱟᱦᱟ ᱢᱟᱞᱟ ᱟᱨᱟᱣ ᱠᱟᱛᱮᱫ ᱥᱮ ᱚᱱᱟ ᱠᱚ ᱱᱤᱭᱮ ᱠᱟᱹᱴᱤᱢ ᱵᱚᱠᱛᱚᱵᱳᱭ ᱫᱚᱦᱚ ᱞᱟᱫ ᱛᱟᱦᱮᱸᱫ ᱛᱟᱦᱚᱞᱮ ᱜᱚᱝᱠᱮ ᱦᱮᱸ ᱢᱩᱠᱩᱴᱢᱩᱱᱤ ᱯᱩᱨᱜᱟᱹ ᱫᱚ ᱵᱮᱱ ᱪᱟᱞᱟᱣ ᱟᱠᱟᱱᱟ ᱥᱮ ᱵᱟᱝ
ᱦᱮ ᱦᱳᱭ ᱪᱟᱞᱟᱣ ᱜᱮ
ᱦᱮᱸ ᱦᱮᱸ ᱛᱟᱞᱦᱮ ᱡᱟᱦᱟᱸ ᱨᱮ ᱮᱱᱠᱟᱱ ᱜᱚᱝᱠᱮ ᱟᱠᱟ ᱨᱮ ᱱᱚᱝᱠᱟ ᱫᱟᱬᱟᱱ ᱠᱚ ᱵᱮᱱ ᱥᱮᱱ ᱠᱟᱱᱟ ᱡᱟᱦᱟᱸ ᱟᱵᱮᱱ ᱮᱸᱜ ᱵᱷᱟᱞᱮ ᱵᱮᱱ ᱵᱩᱡᱽ ᱠᱮᱫᱟ ᱥᱮ ᱟᱨᱦᱚᱸ ᱪᱟᱞᱟᱜ ᱥᱟᱱᱟᱭᱮᱫ ᱵᱮᱱᱟ ᱥᱮ ᱮᱢᱚᱱ ᱡᱟᱭᱜᱟ ᱟᱹᱣᱨᱤ ᱵᱮᱱ ᱪᱟᱞᱟᱜ-ᱟ ᱥᱮ ᱪᱟᱞᱟᱜ ᱵᱮᱱ ᱢᱚᱱᱮᱭ ᱮᱫᱟ
ᱜᱚᱝᱠᱮ ᱮᱠᱷᱚᱱ ᱫᱚ ᱚᱱᱠᱟ ᱫᱚ ᱫᱟᱬᱟ ᱫᱚ ᱮᱠᱷᱚᱱ ᱫᱚ ᱵᱟᱹᱞᱤᱧ ᱫᱟᱬᱟ ᱟᱠᱟᱫᱟ ᱡᱮ ᱛᱷᱚᱲᱟ ᱚ ᱢᱟᱱᱮ ᱫᱟᱬᱟ ᱥᱟᱱᱟ ᱞᱤᱧᱟᱹ ᱚᱱᱠᱟᱱᱟᱜ ᱡᱟᱭᱜᱟ ᱨᱮ ᱮᱠᱷᱚᱱ ᱫᱚ ᱵᱟᱹᱞᱤᱧ ᱛᱤᱭᱟᱹᱜ ᱟᱠᱟᱫᱟ ᱫᱟᱬᱟᱱ ᱞᱤᱧ ᱫᱚ
ᱚᱸ ᱟᱪᱪᱷᱟ ᱟᱪᱪᱷᱟ ᱛᱟᱯᱚᱨ ᱟᱵᱚᱣᱟᱜ ᱡᱟᱦᱟᱸ ᱥᱟᱶᱛᱟ ᱨᱮ ᱦᱮᱱᱟᱜ ᱛᱟᱵᱚᱱᱟ ᱥᱮ ᱮᱸᱜ ᱥᱚᱢᱟᱡᱽ ᱥᱚᱝᱥᱠᱨᱤᱛᱤᱠ ᱨᱮ ᱢᱤᱫᱴᱮᱱ ᱡᱮ ᱚᱱᱮ ᱚᱡᱚᱫᱤᱭᱟᱹ ᱵᱩᱨᱩ ᱥᱮᱸᱫᱽᱨᱟ ᱪᱟᱞᱟᱣ ᱦᱮᱸ